ᱦᱮᱞᱳᱣ
ᱦᱮᱸ ᱡᱚᱦᱟᱨ ᱜᱮ ᱜᱚᱢᱠᱮ
ᱦᱮᱸ ᱡᱚᱦᱟᱨ ᱜᱮ ᱟᱸᱡᱚᱢ ᱫᱟᱵᱤᱱ ᱟᱞᱤᱧᱟᱜ
ᱦᱚᱸ ᱟᱵᱮᱱᱟᱜ ᱴᱷᱤᱠ ᱢᱚᱛᱚ ᱟᱸᱡᱚᱢᱚᱜ ᱠᱟᱱᱟ ᱟᱞᱤᱧᱟᱜ ᱴᱷᱤᱠ ᱢᱚᱛᱚ ᱵᱮᱱ ᱟᱸᱡᱚᱢ ᱧᱟᱢ ᱮᱫᱟ ᱨᱚᱲ
ᱦᱮᱸ ᱟᱵᱤᱱᱟᱜ ᱠᱟᱹᱴᱤᱡ ᱠᱟᱴᱟ ᱠᱟᱴᱟ ᱟᱸᱡᱚᱢᱚᱜ ᱠᱟᱱ ᱛᱟᱵᱤᱱᱟ ᱦᱮᱸᱥᱮ ᱢᱟᱱᱮ
ᱟᱪᱪᱷᱟ ᱠᱟᱴᱟ ᱠᱟᱴᱟ ᱟᱸᱡᱚᱢᱚᱜ ᱠᱟᱱᱟ
ᱟᱪᱪᱷᱟ ᱟᱞᱤᱧᱟᱜ
ᱟᱪᱪᱷᱟ ᱟᱹᱞᱤᱧᱟᱜ ᱵᱤᱱ ᱟᱸᱡᱚᱢᱮᱫᱟ ᱦᱚᱸ ᱟᱸᱡᱚᱢᱚᱜ ᱠᱟᱱᱟ
ᱦᱮᱸ ᱟᱪᱪᱷᱟ ᱪᱮᱫ ᱠᱚᱵᱤᱱ ᱪᱤᱠᱟᱹ ᱵᱟᱲᱟᱭᱮᱫᱟ ᱱᱟᱯᱟᱭ ᱵᱟᱲᱟ ᱜᱮᱛᱚ
ᱪᱤᱠᱟᱹ ᱦᱚᱸ ᱵᱟᱝᱟ ᱫᱩᱲᱩᱵ ᱵᱟᱲᱟᱭ ᱠᱟᱱᱟ ᱜᱚᱝᱠᱮ ᱮᱠᱷᱚᱱ ᱫᱚ ᱱᱟᱯᱟᱭ ᱜᱮ ᱟᱵᱤᱱ ᱜᱮ ᱪᱮᱫ ᱠᱚᱵᱤᱱ ᱪᱤᱠᱟᱹ ᱵᱟᱲᱟᱭᱮᱫᱟ ᱛᱟᱯᱚᱨᱮ ᱪᱮᱫ ᱞᱮᱠᱟ ᱦᱮᱱᱟᱜ ᱵᱤᱱᱟ
ᱚᱻ ᱱᱟᱯᱟᱭ ᱵᱟᱲᱟ ᱜᱮ ᱟᱨᱠᱤ ᱱᱟᱯᱟᱭ ᱵᱟᱲᱟᱜ ᱜᱮ ᱦᱮᱸ ᱱᱚᱜ-ᱚᱭ ᱫᱩᱲᱩᱵ ᱵᱟᱲᱟ ᱦᱩᱭ ᱠᱟᱱᱟ ᱡᱟᱹᱯᱩᱫ ᱫᱤᱱ ᱦᱮᱸ ᱚᱲᱟᱜ ᱠᱚᱨᱮᱜ ᱜᱮ ᱵᱟ-
ᱚᱲᱟᱜ ᱦᱚᱲ ᱠᱚ ᱵᱮᱥ ᱵᱟᱲᱟ ᱜᱮ
ᱦᱮᱸ ᱚᱲᱟᱜ ᱦᱚᱲ ᱠᱚ ᱵᱮᱥ ᱵᱟᱲᱟ ᱜᱮ ᱛᱟᱦᱚᱞᱮ ᱪᱮᱫ ᱞᱮᱠᱟ ᱟᱯᱮ ᱥᱮᱫ ᱫᱟᱜ ᱡᱟᱹᱲᱤ ᱡᱟᱹᱯᱩᱫ ᱠᱚ?
ᱫᱟᱜ ᱡᱟᱹᱲᱤ ᱠᱚᱫᱚ ᱢᱮᱱᱟᱜ ᱜᱮᱭᱟ, ᱥᱮᱨᱚᱠᱚᱢ ᱠᱷᱩᱵᱽᱴᱟᱜ ᱫᱚ ᱵᱟᱹᱱᱩᱜᱼᱟ, ᱛᱮᱤᱦᱮᱧ ᱜᱮ ᱠᱟᱹᱴᱤᱡ ᱥᱮᱛᱟᱜ ᱠᱷᱚᱱᱮ ᱫᱟᱜ ᱵᱟᱲᱟ ᱠᱮᱫᱼᱟ᱾ ᱛᱮᱦᱮᱧ ᱜᱮ ᱦᱚᱞᱟ ᱢᱟᱦᱫᱮᱨ ᱫᱚ ᱠᱟᱱ ᱫᱚ ᱵᱟᱝᱠᱷᱟᱱ ᱵᱟᱭ ᱫᱟᱜ ᱟᱠᱟᱫᱟ ᱜᱚᱝᱠᱮ ᱟᱯᱮ ᱚᱱᱛᱮ ᱫᱟᱜ ᱡᱟᱹᱲᱤ ᱠᱚ ᱪᱮᱫ ᱠᱟ ᱛᱟᱦᱚᱞᱮ
ᱟᱞᱮ ᱥᱮᱫ ᱫᱚ ᱱᱚᱜᱼᱚᱭ ᱛᱤᱦᱤᱧ ᱠᱟᱹᱴᱤᱡ ᱮ ᱫᱟᱜ ᱵᱟᱲᱟ ᱠᱮᱫᱟ ᱠᱟᱹᱴᱤᱡ ᱥᱮᱛᱟᱜ ᱠᱷᱚᱱ ᱦᱮᱸ ᱟᱨ ᱦᱚᱞᱟ ᱢᱟᱫᱮᱨ ᱦᱚᱸ ᱚᱱᱠᱟ ᱫᱟᱜ ᱫᱚᱭ ᱫᱟᱜ ᱡᱟᱹᱲᱤ ᱠᱮᱫ ᱜᱮᱭᱟ ᱟᱫᱚ ᱢᱟᱱᱮ ᱠᱟᱹᱡ ᱠᱟᱹᱡ ᱟᱨᱠᱤ ᱢᱟᱱᱮ ᱥᱩᱫᱷᱩ ᱡᱟᱹᱯᱩᱫ ᱟᱨᱠᱤ ᱦᱟᱞᱠᱟ ᱠᱚᱢ ᱠᱚᱢ ᱦᱮᱸ ᱢᱟᱱᱮ ᱟᱨᱠᱤ ᱦᱟᱥᱟ ᱞᱚᱦᱚᱫ ᱢᱟᱱᱮ ᱞᱚᱦᱚᱫ ᱞᱮᱠᱟ ᱟᱨᱠᱤ
ᱟᱪᱪᱷᱟ ᱟᱪᱪᱷᱟ ᱛᱟᱦᱚᱞᱮ ᱜᱚᱢᱠᱮ ᱪᱟᱥ ᱦᱮᱸ ᱟᱪᱪᱷᱟ ᱟᱪᱪᱷᱟ
ᱪᱟᱥ ᱠᱟᱹᱢᱤ ᱫᱚ ᱟᱹᱣᱨᱤ ᱱᱚᱜᱼᱚᱭ ᱛᱚ ᱫᱟᱜ ᱜᱮ ᱥᱩᱫᱩ ᱦᱟᱥᱟ ᱜᱮ ᱞᱚᱦᱚᱫ ᱫᱟ ᱚᱛ ᱜᱮ ᱞᱚᱦᱚᱫ ᱠᱟᱫᱟ ᱚᱱᱠᱟ ᱫᱚ ᱪᱟᱥ ᱠᱟᱹᱢᱤ ᱞᱮᱠᱟ ᱫᱚ ᱟᱹᱨᱤ ᱱᱤᱛᱚᱜ ᱦᱚᱸᱭ ᱮ ᱫᱟᱜ-ᱟ
ᱟᱞᱮ ᱱᱚᱛᱮ ᱦᱚᱸ ᱟᱹᱣᱨᱤᱭᱜᱼᱟ ᱚᱱᱠᱟ ᱫᱚ ᱪᱟᱥ ᱠᱟᱹᱢᱤ ᱞᱮᱠᱟ ᱫᱚ᱾
ᱟᱪᱪᱷᱟ ᱟᱪᱪᱷᱟ
ᱚᱛ ᱞᱚᱦᱚᱫ ᱚᱛ ᱞᱚᱦᱚᱫ ᱠᱚ ᱞᱮᱠᱟ ᱜᱮ ᱫᱟᱜ ᱟᱲᱟᱜ ᱟᱭ ᱮᱠᱷᱚᱱ ᱫᱚ ᱥᱮᱨᱚᱠᱚᱢ ᱫᱚ ᱢᱟ ᱵᱟᱭ ᱫᱟᱜ ᱟᱠᱟᱜᱼᱟ ᱡᱮ ᱡᱩᱫᱤ ᱠᱷᱮᱛ ᱵᱟᱹᱫᱽ ᱠᱚᱨᱮ ᱫᱟᱜ ᱱᱟᱦᱮᱞ ᱠᱚ ᱛᱚ ᱥᱮᱨᱚᱠᱚᱢ ᱵᱟᱭ ᱫᱟᱜ ᱠᱟᱜ ᱠᱷᱟᱹᱛᱤᱨ ᱛᱮ ᱛᱟᱦᱞᱮ ᱜᱚᱝᱠᱮ ᱟᱯᱮ ᱚᱱᱛᱮ ᱫᱚ ᱟᱹᱰᱤ ᱡᱟᱭᱜᱟ ᱨᱮ ᱦᱮᱸ ᱟᱞᱮ ᱫᱚ ᱦᱩᱭᱩᱜ ᱠᱟᱱᱟ, ᱯᱩᱨᱩᱞᱤᱭᱟᱹ ᱫᱤᱥᱚᱢ᱾ ᱟᱯᱮ ᱫᱚ?
ᱟᱪᱪᱷᱟ ᱟᱞᱮ ᱦᱚᱸ ᱱᱚᱜᱼᱚᱭ ᱤᱭᱟᱹ ᱡᱷᱟᱲᱜᱨᱟᱢ ᱟᱨᱠᱤ ᱦᱮᱸ
ᱟᱪᱪᱷᱟ ᱜᱚᱝᱠᱮ ᱮ ᱚᱠᱟ ᱨᱮᱫᱚ ᱱᱟᱦᱮᱞ ᱠᱚ ᱵᱟᱫᱽ ᱠᱟᱛᱮ ᱴᱟᱠᱴᱟᱨ ᱞᱚᱴᱟᱨᱤ ᱠᱚᱛᱮ ᱠᱚ ᱥᱤᱭᱮᱫᱼᱟ ᱛᱚ ᱟᱯᱮ ᱚᱱᱛᱮ ᱫᱚ ᱪᱮᱫ ᱛᱮᱯᱮ ᱥᱤ ᱭᱟ ᱱᱟᱦᱮᱞ ᱯᱮ ᱵᱮ ᱵᱮᱵᱚᱦᱟᱨᱮᱫ ᱜᱮᱭᱟ ᱥᱮ ᱚᱱᱠᱟᱜᱮ ᱠᱟᱢᱤ ᱞᱟᱹᱜᱤᱫ ᱯᱮ ᱥᱤ ᱜᱮᱭᱟ?
ᱟᱞᱮ ᱥᱮᱫ ᱦᱚᱸ ᱟᱞᱮ ᱥᱮᱫ ᱦᱚᱸ ᱚᱱᱠᱟ ᱜᱮ ᱟᱫᱚ ᱠᱚᱢ ᱪᱟᱵᱟᱣ ᱠᱟᱱᱟ ᱱᱟᱦᱮᱞᱟᱜ᱾ ᱤᱭᱟᱹ ᱫᱚ ᱱᱟᱦᱮᱞ ᱫᱚ ᱠᱚ ᱢᱟᱱᱮ ᱠᱚ ᱠᱚᱢ ᱟᱹᱰᱤ ᱠᱚᱢ ᱠᱟᱱᱟ ᱱᱟᱦᱮᱞᱟᱜ ᱤᱭᱟᱹ ᱫᱚ᱾ ᱦᱮᱸ ᱟᱫᱚ ᱱᱮᱛᱟᱨ ᱫᱚ ᱠᱟᱹᱴᱤᱡ ᱵᱮᱥᱤ ᱴᱨᱟᱠᱴᱟᱨ ᱠᱚᱜᱮ ᱠᱚᱼᱼ ᱦᱮᱸ ᱟᱫᱚᱢ ᱦᱮᱸ ᱚᱠᱚᱭ ᱠᱚ ᱱᱟᱦᱮᱞ ᱠᱚᱠᱚ ᱤᱭᱟᱹᱭ ᱜᱮᱭᱟ ᱟᱨᱠᱤ ᱱᱟᱦᱮᱞ ᱠᱚᱫᱚ ᱢᱮᱱᱟᱜ ᱜᱮᱭᱟ ᱵᱟᱝ ᱫᱚ ᱵᱟᱝ
ᱟᱯᱮ ᱥᱮᱫ ᱫᱚ ᱪᱮᱫᱠᱟ ᱟᱯᱮ ᱥᱮᱫ ᱫᱚ
ᱟᱞᱮ ᱱᱚᱛᱮ ᱫᱚ ᱜᱚᱝᱠᱮ ᱱᱟᱦᱮᱞ ᱛᱮᱦᱚᱸ ᱠᱚ ᱥᱤᱭᱟ ᱟᱨ ᱜᱟᱹᱲᱤ ᱛᱮ ᱰᱷᱮᱨ ᱧᱚᱜ ᱦᱮᱱᱟᱜ ᱟᱠᱟᱫ ᱛᱟᱭᱟ᱾ ᱡᱟᱦᱟᱸ ᱡᱟᱭᱜᱟ ᱠᱚᱨᱮ ᱜᱟᱹᱰᱤ ᱵᱚᱞᱚᱱᱟ ᱚᱱᱟ ᱠᱚᱫᱚ ᱱᱟᱦᱮᱞ ᱠᱚᱛᱮ ᱱᱟᱦᱮᱞ ᱠᱚᱛᱮ ᱫᱚ ᱵᱟᱠᱚ ᱥᱤᱭᱟ ᱜᱟᱹᱲᱤ ᱛᱮᱜᱮᱠᱚ ᱥᱤᱭᱟ ᱟᱨ ᱡᱟᱦᱟᱸ ᱡᱟᱭᱜᱟ ᱨᱮ ᱧᱮᱞᱮᱫ ᱟᱭ ᱡᱮ ᱚᱸᱰᱮ ᱜᱟᱹᱰᱤ ᱵᱟᱝ ᱵᱚᱞᱚᱱ ᱠᱟᱱᱟ ᱛᱟᱦᱚᱞᱮ ᱚᱱᱟ ᱡᱟᱭᱜᱟ ᱨᱮᱫᱚ ᱱᱟᱦᱮᱞ ᱛᱮᱜᱮ ᱥᱤ ᱦᱩᱭᱩᱜ ᱠᱟᱱ ᱛᱟᱭᱟ᱾
ᱦᱮᱸ ᱦᱮᱸ ᱦᱮᱸ ᱚᱱᱟ ᱫᱚ ᱠᱟᱛᱷᱟ ᱠᱟᱱ ᱜᱮᱭᱟ ᱦᱮᱸ ᱛᱟᱦᱞᱮ ᱤᱭᱟᱹ ᱦᱮᱸ ᱟᱞᱮ ᱥᱮᱫ ᱦᱚᱸ ᱚᱱᱠᱟᱜᱮ ᱟᱫᱚ ᱟᱞᱮᱥᱮᱫ ᱫᱚ ᱟᱨᱠᱤ ᱛᱟᱦᱚᱞᱮ ᱟᱯᱮ ᱥᱮᱫ ᱫᱚ ᱪᱮᱫᱠᱟ ᱪᱟᱥᱵᱟᱥ ᱦᱩᱭᱩᱜᱼᱟ, ᱢᱟᱱᱮ ᱥᱮᱨᱢᱟᱨᱮ ᱛᱤᱱᱟᱹᱜ ᱵᱟᱨᱯᱮ ᱪᱟᱥ ᱨᱟᱠᱟᱵᱟ
ᱟᱞᱮ ᱱᱚᱛᱮ ᱫᱚ ᱵᱟᱨ ᱡᱟᱠᱟᱷᱟ ᱫᱚ ᱵᱟᱭ ᱦᱩᱭᱩᱜ ᱜᱮᱭᱟ ᱢᱤᱫ ᱡᱜᱟᱷᱟ ᱜᱮ ᱦᱩᱭᱩᱜ ᱜᱮᱭᱟ᱾
ᱟᱪᱪᱷᱟ ᱢᱤᱫ ᱡᱚᱠᱷᱟ ᱟᱫᱚ ᱟᱞᱮ ᱥᱮᱫ ᱟᱞᱮ ᱥᱮᱫ ᱫᱚ ᱠᱟᱹᱴᱤᱡ ᱱᱟᱹᱭ ᱠᱚ ᱢᱮᱱᱟᱜᱼᱟ ᱟᱫᱚ ᱵᱟᱨ ᱡᱚᱠᱷᱟ ᱫᱚ ᱦᱩᱭᱩᱜ ᱜᱮᱭᱟ ᱠᱟ ᱠᱚᱨᱮ ᱫᱚ ᱦᱮᱸ
ᱢᱟᱱᱮ ᱟᱯᱮ ᱚᱱᱛᱮ ᱫᱚ ᱥᱮᱨᱢᱟ ᱡᱟᱹᱲᱤ ᱫᱟᱜ ᱛᱮᱜᱮ ᱥᱮ ᱟᱨᱚ ᱚᱱᱠᱟ ᱡᱟᱦᱟᱸᱱᱟᱜ ᱱᱤᱭᱟᱹ ᱠᱚ ᱯᱟᱢ ᱠᱚᱨᱮᱱᱟᱜ ᱵᱮᱵᱚᱥᱛᱟ ᱦᱮᱱᱟᱜ ᱠᱟᱜ ᱛᱟᱯᱮᱭᱟ
ᱦᱮᱸ ᱥᱮᱨᱢᱟ ᱡᱟᱹᱲᱤ ᱫᱟᱜ ᱛᱚ ᱢᱮᱱᱟᱜ ᱜᱮᱭᱟ ᱟᱨ ᱚᱱᱟ ᱥᱟᱶᱛᱮ ᱢᱟᱱᱮ ᱱᱟᱹᱭ ᱢᱮᱱᱟᱜᱼᱟ ᱟᱨ ᱚᱱᱟ ᱤᱭᱟᱹ ᱠᱚᱠᱚ ᱞᱟᱜᱟᱣ ᱠᱟᱫᱟ ᱥᱟᱵ ᱢᱟᱨᱥᱟᱞ ᱠᱚ᱾ ᱦᱩ ᱟᱫᱚ ᱚᱱᱟ ᱫᱟᱜ ᱛᱮᱦᱚᱸ ᱪᱟᱥᱵᱟᱥ ᱠᱚᱫᱚ ᱪᱟᱞᱟᱜ ᱜᱮᱭᱟ ᱟᱨᱠᱤ
ᱟᱹᱰᱤ ᱵᱮᱥ
ᱛᱟᱦᱞᱮ
ᱦᱮᱸ ᱞᱟᱹᱭ ᱢᱮ
ᱚᱱᱠᱟ ᱜᱮ ᱦᱚ ᱛᱟᱦᱞᱮ ᱯᱩᱨᱟ. ᱮᱠᱫᱚᱢ ᱯᱩᱨᱩᱞᱤᱭᱟᱹ ᱫᱤᱥᱚᱢ ᱟᱨᱠᱤ ᱢᱟᱱᱮ ᱯᱩᱨᱩᱞᱤᱭᱟᱹ ᱤᱭᱟᱹ ᱮᱠᱫᱚᱢ ᱟᱡᱚᱫᱤᱭᱟᱹ ᱵᱩᱨᱩ ᱥᱩᱨ ᱥᱮ ᱪᱮᱫ
ᱟᱨ ᱡᱳᱫᱤᱭ ᱦᱚᱸ ᱠᱷᱩᱵᱴᱟᱜ ᱫᱚ ᱥᱩᱨ ᱫᱚ ᱵᱟᱹᱱᱩᱜ ᱟᱠᱟᱫ ᱞᱮᱭᱟ ᱚᱱᱟ ᱠᱷᱚᱡ ᱫᱚ ᱠᱟᱹᱴᱤᱡ ᱯᱷᱟᱨᱟᱠ ᱨᱮᱜᱮ ᱢᱮᱱᱟᱜ ᱟᱠᱟᱫ ᱞᱮᱭᱟ
ᱟᱪᱪᱷᱟ ᱛᱟᱦᱞᱮ ᱟᱹᱵᱤᱱ ᱫᱚ ᱥᱮᱸᱫᱽᱨᱟ ᱠᱚᱵᱤᱱ ᱪᱟᱞᱟᱣ ᱵᱟᱲᱟ ᱠᱟᱱᱟ ᱥᱮ
ᱦᱳᱭ ᱜᱚᱝᱠᱮ ᱥᱮᱸᱫᱽᱨᱟ ᱠᱚᱞᱤᱧ ᱪᱟᱞᱟᱣ ᱵᱟᱲᱟ ᱟᱠᱟᱱ ᱜᱮᱭᱟ
ᱟᱪᱪᱷᱟ ᱛᱟᱦᱞᱮ ᱥᱮᱸᱫᱽᱨᱟ ᱫᱚ ᱛᱟᱦᱞᱮ ᱵᱮᱱ ᱪᱟᱞᱟᱣ ᱟᱠᱟᱱ ᱜᱮᱭᱟ ᱵᱟᱝ ᱟᱹᱞᱤᱧᱟᱜ ᱦᱚᱸ ᱫᱚ ᱵᱟᱞᱤᱧ ᱪᱟᱞᱟᱣ ᱵᱟᱲᱟ ᱠᱟᱱᱟ ᱟᱵᱚ ᱟᱹᱞᱤᱧ ᱤᱭᱟᱹ ᱫᱚ ᱦᱩᱭ ᱠᱟᱱ ᱛᱟᱞᱤᱧ ᱜᱮᱭᱟ ᱢᱚᱱᱮ ᱟᱨᱠᱤ ᱥᱮᱸᱫᱽᱨᱟ ᱞᱤᱧ ᱪᱟᱞᱟᱜᱼᱟ ᱟᱡᱚᱫᱤᱭᱟᱹ ᱵᱩᱨᱩ ᱥᱮᱸᱫᱽᱨᱟ ᱟᱵᱚᱣᱟᱜ ᱵᱟᱹᱭᱥᱟᱹᱠᱷ ᱠᱩᱱᱟᱹᱢᱤ ᱨᱮ ᱦᱮᱸ ᱟᱫᱚ ᱛᱟᱦᱚᱞᱮ ᱟᱹᱞᱤᱧᱟᱜ ᱚᱱᱠᱟ ᱤᱭᱟᱹ ᱫᱚ ᱟᱹᱣᱨᱤ ᱢᱟᱱᱮ ᱥᱚᱢᱚᱭ ᱠᱚ ᱵᱟᱝ ᱦᱩᱭ ᱠᱟᱜ ᱞᱤᱧᱟᱹ ᱥᱮ ᱢᱟᱱᱮ ᱵᱟᱝ ᱞᱤᱧ ᱥᱚᱢᱚᱭ ᱫᱟᱲᱮᱭ ᱠᱟᱱᱟ ᱟᱨᱠᱤ ᱛᱟᱦᱚᱞᱮ ᱚᱱᱠᱟ ᱢᱚᱱᱮ ᱫᱚ ᱤᱪᱪᱷᱟᱹ ᱫᱚ ᱦᱩᱭ ᱟᱠᱟᱱ ᱛᱟᱞᱤᱧᱟ ᱪᱟᱞᱟᱜ ᱨᱮᱱᱟᱜ ᱦᱮᱸ ᱟᱵᱚᱣᱟᱜ ᱥᱟᱱᱛᱟᱲ ᱤᱭᱟᱹᱣᱟᱜ ᱢᱟᱱᱮ ᱵᱟᱹᱭᱥᱟᱹᱠᱷ ᱠᱩᱱᱟᱹᱢᱤ ᱨᱮ ᱟᱨᱠᱤ ᱦᱮᱸ ᱚᱱᱟ ᱥᱮᱴᱮᱨᱚᱜ ᱟᱵᱚᱣᱟᱜ ᱚᱱᱟ ᱟᱹᱰᱤ ᱟᱨᱠᱤ
ᱛᱟᱦᱚᱞᱮ ᱜᱚᱝᱠᱮ ᱟᱵᱤᱱ ᱫᱚ ᱥᱮᱸᱫᱽᱨᱟ ᱠᱚᱫᱚ ᱢᱟᱱᱮ ᱢᱤᱫ ᱫᱷᱟᱣ ᱦᱚᱸ ᱚᱱᱠᱟ ᱵᱟᱹᱵᱤᱱ ᱪᱟ ᱵᱟᱲᱟ ᱠᱟᱱ ᱜᱮᱭᱟ ᱵᱟᱨᱦᱮ ᱥᱮᱸᱫᱽᱨᱟ ᱡᱮ ᱡᱚᱠᱷᱚᱱ ᱠᱚ ᱪᱟᱞᱟᱜ ᱜᱮᱭᱟ ᱫᱤᱥᱚᱢ ᱦᱚᱲ
ᱵᱟ ᱵᱟ ᱵᱟᱝᱞᱤᱧ ᱪᱟᱞᱟᱣ ᱠᱟᱱᱟ ᱢᱤᱫ ᱫᱷᱟᱣ ᱦᱚᱸ ᱟᱹᱞᱤᱧ ᱫᱚ ᱟᱪᱪᱷᱟ ᱟᱪᱪᱷᱟ ᱛᱟᱦᱞᱮ ᱟᱵᱤᱱ ᱛᱟᱦᱞᱮ ᱠᱟᱹᱴᱤᱡ ᱟᱹᱞᱤᱧ ᱛᱟᱦᱞᱮ ᱞᱟᱹᱭ ᱞᱟᱹᱭ ᱟᱹᱞᱤᱧ ᱵᱤᱱ ᱥᱮ ᱚᱸᱰᱮ ᱢᱟᱱᱮ ᱪᱮᱫᱞᱮᱠᱟ ᱚᱱᱠᱟ ᱟᱨᱠᱤ ᱦᱩᱭᱩᱜ ᱜᱮᱭᱟ ᱚᱸᱰᱮ ᱥᱮᱸᱫᱽᱨᱟ ᱟᱨᱠᱤ ᱢᱟᱱᱮ ᱪᱮᱫ ᱞᱮᱠᱟ ᱠᱚ ᱪᱤᱠᱟᱹᱭ ᱜᱮᱭᱟ ᱟᱪᱪᱷᱟ ᱟᱹᱞᱤᱧᱟᱜ ᱵᱟᱰᱟᱭ ᱨᱮᱱᱟᱜ ᱢᱟᱱᱮ ᱤᱭᱟᱹ ᱦᱩᱭᱩᱜ ᱢᱟᱱᱮ ᱢᱮᱱᱟᱜ ᱛᱟ ᱞᱤᱧᱟᱹ ᱟᱨᱠᱤ ᱦᱮᱸ
ᱟᱹᱰᱤ ᱵᱮᱥ ᱠᱟᱛᱷᱟ ᱵᱤᱱ ᱞᱟᱹᱭ ᱠᱮᱜᱼᱟ ᱱᱤᱭᱟᱹ ᱫᱚ ᱟᱥᱟᱭ ᱟᱞᱤᱧ ᱟᱹᱵᱤᱱᱟᱜ ᱠᱟᱛᱷᱟ ᱨᱮᱱᱟᱜ ᱛᱮᱞᱟᱞᱤᱧ ᱮᱢᱟᱵᱤᱱᱟ
ᱦᱮᱸ
ᱛᱚ ᱜᱚᱝᱠᱮ ᱡᱚᱠᱷᱚᱱ ᱟᱵᱚ ᱥᱮᱸᱫᱽᱨᱟ ᱡᱮ ᱵᱚᱱ ᱪᱟᱞᱟᱜ ᱜᱮᱭᱟ ᱵᱟᱲᱟᱭ ᱜᱮᱭᱟᱵᱤᱱ ᱟᱵᱤᱱ ᱦᱚᱸ ᱟᱨ ᱫᱤᱥᱟᱹᱢ ᱦᱚᱲ ᱠᱚᱦᱚᱸ ᱠᱚ ᱵᱟᱲᱟᱭ ᱜᱮᱭᱟ ᱡᱚᱠᱷᱚᱱ ᱠᱷᱚᱱ ᱡᱮ ᱥᱮᱸᱫᱽᱨᱟ ᱠᱚ ᱪᱟᱞᱟᱜᱼᱟ ᱛᱚ ᱚᱡᱳᱫ ᱟᱡᱚᱫᱤᱭᱟᱹ ᱵᱩᱨᱩ ᱫᱚ ᱪᱟᱞᱟᱜ ᱨᱮᱱᱟᱜ ᱥᱮᱸᱫᱽᱨᱟ ᱫᱚ ᱱᱤᱭᱚᱢ ᱠᱟᱹᱱᱩᱱ ᱫᱚ ᱦᱩᱭᱩᱜ ᱠᱟᱱᱟ ᱡᱚᱠᱷᱚᱱ ᱦᱟᱸᱜ ᱦᱳᱭᱛᱳ ᱟᱢᱤᱡ ᱮᱨᱟ ᱢᱮᱱᱟᱭ ᱛᱟᱢᱟ
ᱦᱮᱸ
ᱛᱚ ᱡᱟᱦᱟᱸ ᱫᱚ ᱟᱵᱚ ᱥᱟᱠᱚᱢ ᱵᱚᱱ ᱞᱟᱹᱭᱟᱜ ᱠᱟᱱᱟ ᱢᱮᱲᱦᱮᱫ ᱥᱟᱠᱚᱢ
ᱦᱮᱸ
ᱵᱟᱲᱟᱭ ᱜᱮᱭᱟ ᱵᱤᱱ ᱛᱚ ᱚᱱᱟ ᱢᱟᱱᱮ ᱩᱱᱤᱭᱟᱜ ᱛᱩᱫ ᱠᱟᱛᱮᱫ ᱚᱱᱟ ᱫᱚ ᱟᱹᱵᱤᱱ ᱵᱤᱱ ᱛᱩᱫ ᱦᱚᱴᱚ ᱠᱟᱛᱟᱭᱟ ᱛᱟᱯᱚᱨᱮ ᱚᱱᱟ ᱫᱚ ᱟᱹᱵᱤᱱ ᱥᱮᱸᱫᱽᱨᱟ ᱫᱚ ᱪᱟᱞᱟᱣ ᱫᱚ ᱞᱟᱜᱟᱣ ᱵᱤᱱᱟ
ᱦᱮᱸ ᱟᱪᱪᱷᱟ ᱚᱱᱟ ᱴᱚᱠᱚ ᱦᱮᱸ ᱚᱱᱟ ᱫᱚᱞᱤᱧ ᱵᱟᱲᱟᱭ ᱜᱮᱭᱟ ᱟᱨᱠᱤ ᱥᱮᱸᱫᱽᱨᱟ ᱵᱟᱫ ᱤᱭᱟ. ᱠᱚ ᱪᱟᱞᱟᱣ ᱞᱮᱱᱠᱷᱟ ᱦᱮᱸ ᱚᱱᱟ ᱢᱮᱲᱦᱮᱫ ᱥᱟᱠᱚᱢ ᱠᱚ ᱤᱭᱟ. ᱤᱫᱤᱭᱟ ᱟᱨᱠᱤ
ᱛᱚ ᱱᱚᱝᱠᱟ ᱦᱩᱭᱩᱜ ᱠᱟᱱᱟ ᱦᱳᱭᱛᱳ ᱡᱩᱫᱤ ᱵᱟᱵᱤᱱ ᱡᱩᱫᱤ ᱥᱮ ᱪᱮᱫ ᱚᱱᱟ ᱫᱚ ᱱᱤᱭᱟᱹ ᱫᱚ ᱦᱩᱭᱩᱜ ᱠᱟᱱᱟ ᱡᱚᱠᱷᱚᱱ ᱟᱢ ᱥᱮᱸᱫᱽᱨᱟᱢ ᱪᱟᱞᱟᱜᱼᱟ ᱮᱭᱵᱟᱨᱮ ᱟᱢ ᱫᱚ ᱢᱤᱫᱴᱮᱡ ᱞᱟᱹᱲᱦᱟᱹᱭᱮᱢ ᱪᱟᱞᱟᱜ ᱠᱟᱱᱟ ᱥᱮ
ᱦᱮᱸ ᱦᱮᱸ
ᱛᱚ ᱞᱟᱹᱲᱦᱟᱹᱭᱮᱢ ᱪᱟᱞᱟᱜ ᱠᱟᱱᱟ ᱮᱵᱟᱨᱮ ᱚᱱᱟ ᱡᱩᱫᱤᱢ ᱛᱩᱫ ᱦᱚᱴᱚ ᱠᱟᱛᱟᱭᱟ ᱛᱚ ᱚᱸᱰᱮ ᱠᱷᱚᱱᱟᱜ ᱫᱚ ᱟᱢ ᱮᱫᱚᱢ ᱨᱩᱣᱟᱹᱲ ᱦᱮᱡ ᱫᱟᱲᱮᱭᱟᱜᱼᱟᱢ ᱥᱮ ᱵᱟᱢ ᱦᱮᱡ ᱫᱟᱲᱮᱭᱟᱜᱼᱟ ᱚᱱᱟ ᱫᱚ ᱚᱠᱛᱚ ᱜᱮ ᱦᱟᱸᱜ ᱮ ᱞᱟᱹᱭᱟ ᱟᱢ ᱫᱚ ᱵᱟᱢ ᱵᱟᱲᱟᱭᱟ ᱥᱮ ᱮᱴᱟᱜ ᱦᱚᱲ ᱦᱚᱸ ᱵᱟᱭ ᱵᱟᱲᱟᱭᱟ ᱚᱱᱟ ᱫᱚ ᱦᱳᱭ ᱥᱮ ᱵᱟᱝ ᱛᱚ ᱛᱚ ᱚᱸᱰᱮ ᱪᱟᱞᱟᱣ ᱠᱟᱛᱮᱜ ᱡᱮ ᱟᱵᱚ ᱵᱚ ᱥᱮᱸᱫᱽᱨᱟᱭᱟ ᱚᱸᱰᱮ ᱪᱟᱞᱟᱣ ᱠᱟᱛᱮ ᱢᱤᱫ ᱢᱤᱫᱴᱮᱡ ᱡᱟᱭᱜᱟ ᱨᱮ ᱫᱩᱲᱩᱵ ᱠᱟᱛᱮ ᱟᱹᱰᱤ ᱡᱟᱭᱜᱟ ᱠᱷᱚᱱᱟᱜ ᱚᱱᱠᱟ ᱵᱟᱦᱨᱮ ᱠᱚᱨᱮ ᱟᱨᱚ ᱮᱴᱟᱜ ᱫᱤᱥᱚᱢ ᱠᱚᱨᱮ ᱠᱷᱚᱱᱟᱜ ᱠᱚ ᱦᱮᱡ ᱠᱚᱜᱼᱟ ᱛᱚ ᱢᱤᱫ ᱴᱷᱮᱱ ᱜᱟᱯᱟᱞ ᱢᱟᱨᱟᱣ ᱠᱟᱛᱮᱫ ᱚᱠᱟ ᱫᱤᱠ ᱠᱷᱚᱱᱟᱜ ᱚᱠᱟ ᱫᱤᱠ ᱵᱚ ᱥᱮᱱ ᱫᱟᱨᱟᱭᱟ ᱥᱮ ᱪᱮᱫ, ᱛᱚ ᱡᱚᱛᱚ ᱠᱤᱪᱷᱩ ᱜᱟᱞᱢᱟᱨᱟᱣ ᱠᱟᱛᱮᱜ ᱫᱤᱠ ᱠᱚ ᱯᱟᱸᱡᱟ ᱠᱮᱫ ᱜᱮ ᱢᱤᱫᱴᱮᱱ ᱡᱮ ᱱᱚᱣᱟ ᱫᱤᱠ ᱠᱷᱚᱱᱟᱜ ᱥᱮ ᱚᱱᱟ ᱫᱤᱠ ᱠᱷᱚᱱᱟᱜ ᱵᱚᱱ ᱥᱮᱸᱫᱽᱨᱟᱭᱟ ᱛᱚ ᱥᱮᱸᱫᱽᱨᱟ ᱨᱮᱫᱚ ᱟᱹᱰᱤ ᱛᱚᱠᱷᱚᱱ ᱠᱤᱪᱷᱩ ᱫᱤᱱᱠᱚ ᱛᱟᱦᱮᱱᱟ ᱧᱟᱢᱚᱜ ᱛᱮᱱᱟᱜ ᱫᱚ ᱦᱮᱱ ᱛᱮᱱ ᱠᱚ ᱛᱚ ᱩᱱ ᱥᱚᱢᱚᱭ ᱜᱮ ᱥᱮᱸᱫᱽᱨᱟ ᱥᱚᱢᱚᱭ ᱫᱤᱠ ᱵᱟᱪᱷᱟᱣ ᱠᱟᱛᱮᱫ ᱠᱚ ᱥᱮᱸᱫᱽᱨᱟᱭᱟ ᱛᱚ ᱟᱹᱰᱤ ᱟᱢᱫᱟ ᱡᱮ ᱵᱤᱨ ᱥᱩᱠᱨᱤ ᱢᱮᱱᱟᱜ ᱟᱠᱟᱫ ᱠᱚᱣᱟ ᱦᱟᱰᱜᱟᱨ ᱠᱚᱦᱚᱸ ᱠᱚ ᱧᱟᱢᱚᱜ ᱜᱮᱭᱟ ᱟᱨᱚ ᱥᱟᱶᱛᱮ ᱢᱟᱨᱟᱜ ᱠᱚᱠᱚ ᱧᱟᱢᱚᱜ ᱜᱮᱭᱟ ᱛᱚ ᱦᱚᱨᱤᱱ ᱠᱚᱠᱚ ᱧᱟᱢᱚᱜ ᱜᱮᱭᱟ ᱥᱮᱸᱫᱽᱨᱟ ᱥᱚᱢᱚᱭ ᱫᱚ ᱛᱟᱦᱚᱞᱮ ᱡᱚᱠᱷᱚᱱ ᱟᱵᱚ ᱡᱮᱢ ᱥᱮᱸᱫᱽᱨᱟ ᱠᱮᱫᱮᱜᱼᱟᱢ ᱛᱚ ᱚᱸᱰᱮ ᱦᱚᱸ ᱚᱱᱠᱟ ᱜᱮ ᱢᱤᱫᱴᱷᱮᱱ ᱫᱩᱲᱩᱵ ᱠᱟᱛᱮᱜ ᱦᱟᱱᱛᱮ ᱱᱟᱛᱮ ᱫᱚ ᱪᱟᱞᱟᱜ ᱫᱚ ᱵᱟᱭ ᱜᱟᱱᱚᱜ ᱛᱟᱵᱚᱱᱟ ᱡᱚᱛᱚ ᱠᱤᱪᱷᱩ ᱠᱚ ᱜᱟᱞᱢᱟᱨᱟᱣᱟ ᱚᱱᱟ ᱞᱟᱦᱟᱨᱮ
ᱦᱮᱸ
ᱫᱤᱭᱮ ᱚᱱᱠᱟ ᱥᱮᱸᱫᱽᱨᱟ ᱦᱩᱭ ᱠᱟᱛᱮ ᱡᱩᱫᱤ ᱚᱲᱟᱜ ᱛᱮᱢ ᱨᱩᱣᱟᱹᱲ ᱦᱮᱡ ᱫᱟᱲᱮᱭᱟᱜᱼᱟ ᱛᱟᱦᱚᱞᱮ ᱚᱲᱟᱜ ᱨᱩᱣᱟᱹᱲ ᱦᱮᱡ ᱠᱟᱛᱮ ᱜᱮ ᱚᱱᱟ ᱥᱟᱠᱚᱢ ᱫᱚ ᱟᱢᱜᱮᱢ ᱦᱚᱨᱚᱜ ᱟᱭᱟ ᱟᱨᱚ ᱚᱱᱮ ᱚᱱᱠᱟ ᱠᱟᱱᱟ
ᱟᱨᱠᱤ ᱦᱮᱸ ᱟᱪᱪᱷᱟ ᱟᱹᱞᱤᱧ ᱟᱹᱞᱤᱧ ᱟᱹᱰᱤ ᱩᱛᱟᱹᱨ ᱡᱤᱱᱤᱥ ᱠᱚ ᱵᱟᱝᱞᱤᱧ ᱵᱟᱲᱟᱭ ᱠᱟᱱ ᱛᱟᱦᱮᱸᱫ ᱟᱹᱰᱤ ᱟᱹᱰᱤ ᱥᱟᱨᱦᱟᱣᱮ ᱞᱟᱹᱭᱟ ᱟᱹᱵᱤᱱ ᱴᱷᱮᱡ ᱠᱷᱚᱱ ᱟᱹᱠᱤᱞ ᱜᱮᱭᱟᱢ ᱱᱟ ᱠᱟᱹᱴᱤᱡ ᱦᱮᱸ ᱟᱨ ᱛᱟᱦᱚᱞᱮ ᱢᱟᱱᱮ ᱚᱸᱰᱮ ᱚᱸᱰᱮ ᱪᱟᱞᱟᱜ ᱞᱟᱦᱟ ᱚᱸᱰᱮ ᱚᱱᱟ ᱡᱟᱦᱟᱸ ᱢᱮᱲᱮᱫ ᱥᱟᱠᱟᱢ ᱠᱚᱠᱚ ᱛᱩᱫ ᱤᱫᱤ ᱠᱮᱫᱟ ᱦᱮᱸ ᱛᱟᱨᱯᱚᱨ ᱟᱨᱠᱤ ᱟᱨ ᱢᱤᱫᱴᱮᱫ ᱠᱟᱛᱷᱟᱞᱤᱤᱧ ᱟᱸᱡᱚᱢ ᱟᱠᱟᱫᱟ ᱪᱮᱫ ᱞᱮᱠᱟ ᱢᱟᱱᱮ ᱪᱮᱫ ᱪᱚᱢᱯᱟ ᱵᱟᱦᱟ ᱥᱮ ᱪᱮᱫ ᱟᱨᱠᱤ ᱚᱸᱰᱮ ᱟᱨᱠᱤ ᱚᱸᱰᱮ ᱯᱩᱡᱟᱹ ᱠᱚ ᱪᱮᱫᱠᱟ ᱪᱮᱫᱠᱟ ᱵᱚᱱ ᱵᱚᱸᱜᱟ ᱵᱩᱨᱩᱭ ᱜᱮᱭᱟ ᱟᱨᱠᱤ ᱪᱟᱞᱟᱣ ᱞᱟᱦᱟ ᱥᱮ ᱪᱮᱫ ᱞᱮᱠᱟ ᱟᱨᱠᱤ ᱚᱱᱠᱟᱱᱟᱜ ᱠᱳᱱᱳ ᱠᱤᱪᱷᱩ ᱢᱮᱱᱟᱜᱼᱟ ᱠᱤ
ᱚᱱᱠᱟ ᱫᱚ ᱜᱚᱝᱠᱮ ᱟᱹᱞᱤᱧ ᱡᱚᱠᱷᱚᱱ ᱪᱟᱞᱟᱣ ᱠᱟᱱᱟᱞᱤᱧ ᱛᱚ ᱟᱞᱮ ᱪᱟᱞᱟᱣ ᱥᱚᱢᱚᱭ ᱫᱚ ᱚᱱᱠᱟ ᱫᱚ ᱵᱟᱝ ᱦᱩᱭ ᱵᱟᱲᱟ ᱟᱠᱟᱱᱟ ᱟᱹᱞᱤᱧ ᱦᱚᱸ
ᱦᱮᱸ
ᱱᱤᱛ ᱫᱷᱟᱹᱵᱤᱡ ᱛᱮᱫᱚ ᱚᱱᱠᱟ ᱵᱩᱨᱩ ᱥᱮᱸᱫᱽᱨᱟ ᱫᱚ ᱵᱟᱨ ᱫᱷᱟᱣ ᱜᱮᱞᱤᱧ ᱪᱟᱞᱟᱣ ᱠᱟᱱᱟ
ᱦᱮᱸ
ᱱᱤᱛᱚᱜ ᱫᱚ ᱱᱤᱡᱮᱨᱟᱜ ᱩᱢᱟᱹᱨ ᱦᱚᱸ ᱩᱱᱟᱹᱜ ᱫᱚ ᱟᱹᱣᱨᱤᱭᱮᱫᱼᱟ ᱡᱮ ᱚᱲᱟᱜ ᱠᱷᱚᱱᱟᱜ ᱠᱚ ᱢᱮᱱᱟ ᱵᱟᱹᱵᱩ ᱫᱩ ᱥᱮᱸᱫᱽᱨᱟ ᱥᱮ ᱪᱟᱞᱟᱜ ᱢᱮ ᱡᱚᱠᱷᱚᱱ ᱜᱮ ᱢᱤᱫᱴᱮᱱ ᱢᱚᱱᱮᱨᱮ ᱤᱪᱪᱷᱟᱹ ᱛᱟᱦᱮᱸᱱ ᱛᱟᱵᱚᱱᱟ ᱡᱮ ᱵᱟᱝᱢᱟ ᱤᱧᱦᱚᱸ ᱵᱩᱨᱩ ᱥᱮᱸᱫᱽᱨᱟ ᱠᱟᱛᱮᱧ ᱧᱮᱞ ᱟᱹᱜᱩᱭᱟ ᱫᱤᱥᱚᱢᱤᱧ ᱫᱟᱬᱟ ᱟᱹᱜᱩᱭᱟ ᱡᱮ ᱪᱮᱫᱠᱟ ᱵᱩᱡᱷᱟᱹᱜ ᱜᱮᱭᱟ ᱥᱮᱸᱫᱽᱨᱟ ᱥᱮ ᱥᱮᱸᱫᱽᱨᱟ ᱪᱮᱫ ᱡᱤᱱᱤᱥ ᱠᱟᱱᱟ
ᱦᱮᱸ
ᱛᱚ ᱚᱱᱠᱟ ᱜᱮ ᱪᱟᱞᱟᱣ ᱦᱩᱭ ᱠᱟᱱᱟ ᱛᱚ ᱚᱱᱟ ᱟᱹᱵᱤᱱ ᱡᱟᱦᱟᱸ ᱵᱤᱱ ᱞᱟᱹᱭ ᱠᱮᱫᱮᱜᱼᱟ ᱚᱱᱟ ᱫᱚ ᱵᱟᱝᱞᱤᱧ ᱟᱸᱡᱚᱢ ᱵᱟᱲᱟ ᱟᱠᱟᱫᱟ ᱟᱹᱞᱤᱧ ᱫᱚ
ᱟᱪᱪᱷᱟ ᱢᱟᱱᱮ ᱟᱨ ᱛᱟᱦᱚᱞᱮ ᱚᱱᱟ ᱤᱭᱟᱹ ᱛᱟᱦᱚᱞᱮ ᱢᱟᱱᱮ ᱡᱟᱦᱟᱸ ᱠᱷᱚᱱ ᱥᱮᱸᱫᱽᱨᱟ ᱵᱚᱱ ᱵᱚᱞᱚᱜ ᱜᱮᱭᱟ ᱟᱨᱠᱤ ᱦᱮᱸ ᱚᱸᱰᱮ ᱥᱮᱸᱫᱽᱨᱟ ᱵᱚᱱ ᱪᱟᱞᱟᱜᱼᱟ ᱢᱟᱱᱮ ᱡᱚᱠᱷᱚᱱ ᱚᱰᱮ ᱵᱤᱨ ᱵᱚᱱ ᱵᱚᱞᱚᱜᱼᱟ ᱟᱨᱠᱤ ᱦᱮᱸ ᱛᱚᱠᱷᱚᱱ ᱫᱚ ᱚᱱᱠᱟ ᱚᱱᱠᱟ ᱠᱳᱱᱳ ᱵᱚᱸᱜᱟ ᱵᱩᱨᱩ ᱠᱚ ᱵᱟᱝ ᱦᱩᱭᱩᱜ ᱜᱮᱭᱟ ᱥᱮ ᱥᱮ ᱦᱩᱭᱩᱜ ᱜᱮᱭᱟ ᱟᱨᱠᱤ ᱚᱱᱟ
ᱵᱚᱸᱜᱟ ᱵᱩᱨᱩ ᱵᱚᱸᱜᱟ ᱵᱩᱨᱩ ᱫᱚ ᱪᱷᱳᱴᱳ ᱦᱚᱲ ᱢᱤᱫᱴᱮᱱ ᱵᱚᱸᱜᱟ ᱵᱩᱨᱩ ᱚᱸᱰᱮ ᱦᱩᱭᱩᱜ ᱜᱮᱭᱟ ᱯᱳᱭᱞᱳ ᱵᱚᱸᱜᱟ ᱵᱩᱨᱩ ᱵᱚᱸᱜᱟ ᱵᱩᱨᱩ ᱠᱟᱛᱮᱫ ᱜᱮ ᱯᱩᱭᱞᱳ ᱫᱚᱠᱚ ᱥᱮᱸᱫᱽᱨᱟᱭᱟ ᱛᱚ ᱡᱮ ᱥᱮ ᱡᱟᱦᱟᱸ ᱢᱮᱱᱛᱮᱞᱮ ᱦᱮᱡ ᱟᱠᱟᱱᱟ ᱡᱮᱢᱚᱱ ᱵᱮᱥ ᱠᱟᱛᱮ ᱠᱟᱹᱢᱤ ᱦᱚᱨᱟ ᱠᱚ ᱦᱩᱭ ᱠᱚᱜ ᱛᱟᱞᱮ ᱢᱟ ᱥᱮ ᱵᱟᱹᱲᱤᱡ ᱵᱟᱝ ᱦᱩᱭ ᱠᱚᱜ ᱢᱟ ᱤᱱᱟᱹ ᱜᱮ ᱥᱮ ᱵᱚ ᱪᱟᱹᱭᱟ ᱛᱚ ᱚᱱᱠᱟᱜᱮ ᱚᱸᱰᱮ ᱚᱱᱟ ᱞᱟᱦᱟᱨᱮ ᱢᱤᱫ ᱢᱤᱫᱴᱮᱱ ᱵᱚᱸᱜᱟ ᱵᱳᱨᱳ ᱦᱩᱭᱩᱜ ᱜᱮᱭᱟ ᱛᱚ ᱚᱱᱟ ᱟᱞᱟᱹᱭ ᱜᱮᱭᱟ
ᱟᱪᱪᱷᱟ ᱟᱹᱞᱤᱧ ᱦᱚᱸ ᱟᱹᱞᱤᱧᱟᱜ ᱦᱚᱸ ᱢᱮᱱᱟᱜ ᱛᱟᱹᱞᱤᱧ ᱟᱨᱠᱤ ᱟᱹᱞᱤᱧ ᱦᱚᱞᱤᱧ ᱪᱟᱞᱟᱜᱼᱟ ᱱᱤᱡᱮᱨᱟᱜ ᱤᱭᱟᱹᱛᱮ ᱟᱨᱠᱤ ᱟᱹᱞᱤᱧ
ᱟᱪᱪᱷ
ᱡᱟᱦᱟᱸ ᱛᱤᱥ ᱟᱨᱠᱤ
ᱦᱮᱸ ᱦᱮ ᱪᱟᱞᱟᱣ ᱦᱤᱡᱩᱜ ᱵᱤᱱ ᱡᱟᱦᱟᱸ ᱛᱤᱥ ᱚᱱᱠᱟ ᱧᱮᱞ ᱟᱹᱜᱩᱭ ᱵᱤᱱ ᱡᱮ ᱪᱮᱫ ᱠᱟᱱ ᱡᱤᱱᱤᱥ ᱠᱟᱱᱟ ᱥᱮ ᱚᱱᱟ ᱦᱚᱸ ᱠᱟᱹᱴᱤᱡ ᱢᱤᱫᱴᱮᱱ ᱵᱟᱲᱟᱭ ᱛᱟᱦᱮᱸ ᱞᱮᱱ ᱠᱷᱟᱱ ᱟᱹᱰᱤ ᱵᱮᱥᱚᱜᱼᱟ ᱟᱨᱠᱤ
ᱦᱮᱸ ᱦᱮᱸ ᱦᱮ ᱢᱟ ᱛᱚ ᱚᱱᱟ ᱠᱚᱣᱟᱜ ᱥᱟᱱᱛᱟᱲ ᱤᱭᱟᱹᱣᱟᱜ ᱫᱚ ᱡᱚᱛᱚ ᱠᱤᱪᱷᱩ ᱵᱟᱲᱟᱭ ᱛᱟᱦᱮᱸ ᱫᱚ ᱤᱭᱟᱹ ᱠᱟᱱ ᱛᱟᱵᱚᱱᱟ ᱞᱟᱹᱠᱛᱤ ᱠᱟᱱ ᱛᱟᱵᱚᱱᱟ ᱟᱨᱠᱤ ᱦᱮᱸ ᱡᱚ ᱦᱮᱸ ᱡᱚᱛᱚ ᱜᱮ ᱟᱵᱚ ᱫᱚ ᱟᱥᱛᱮ ᱟᱥᱛᱮ ᱵᱚᱱ ᱦᱤᱲᱤᱧ ᱪᱟᱵᱟᱭ ᱫᱟ
ᱮ ᱱᱮᱛᱟᱨ ᱫᱚ ᱥᱮᱸᱫᱽᱨᱟ ᱠᱚᱦᱚᱸ ᱛᱚ ᱡᱟᱹᱱᱤᱡ ᱵᱟᱝ ᱠᱚ ᱪᱟᱞᱟᱜ ᱠᱟᱱᱟ ᱵᱮᱥᱤ ᱦᱚᱲ ᱠᱚ ᱦᱮᱸ ᱟᱨ ᱦᱮᱸ
ᱱᱮᱛᱟᱨ ᱫᱚ ᱟᱫᱚᱜ ᱠᱟᱱ ᱛᱟᱵᱚᱱᱟ ᱦᱤᱥᱟᱹᱵ ᱨᱮᱫᱚ ᱵᱟᱰᱟᱭᱟᱢ
ᱦᱮᱸ ᱦᱮᱸ ᱦᱮᱸ ᱥᱮᱸᱫᱽᱨᱟ ᱡᱤᱱᱤᱥ ᱜᱮ ᱟᱫ ᱪᱟᱵᱟᱜ ᱠᱟᱱᱟ ᱟᱨ ᱚᱠᱚᱭ ᱦᱚᱸ ᱚᱱᱠᱟ ᱪᱟᱞᱟᱣ ᱞᱟᱦᱟᱛᱮ ᱟᱸᱡᱚᱢᱮᱫ ᱛᱟᱦᱮᱸᱫ ᱞᱤᱧ ᱟᱞᱮ ᱥᱮᱱ ᱠᱷᱚᱱ ᱦᱚᱸ ᱫᱚ ᱢᱮ ᱠᱚ ᱪᱟᱞᱟᱜ ᱠᱟᱱ ᱛᱟᱦᱮᱸᱫ ᱦᱮᱸ ᱥᱮ ᱱᱮᱛᱟᱨ ᱫᱚ ᱚᱱᱠᱟ ᱛᱚ ᱩᱠᱩᱨ ᱵᱟᱝ ᱜᱮ ᱦᱮᱸ ᱟᱨ ᱚᱱᱟ ᱫᱚ ᱡᱚᱛᱚ ᱜᱮ ᱟᱫ ᱪᱟᱵᱟᱜ ᱠᱟᱱ ᱛᱟᱵᱚᱱᱟ ᱚᱱᱟ ᱠᱚᱫᱚ
ᱟᱪᱪᱷᱟ ᱜᱚᱝᱠᱮ ᱛᱟᱦᱚᱞᱮ ᱦᱩᱨᱩ ᱠᱚ ᱵᱩᱨᱩ ᱡᱷᱟᱨᱱᱟ ᱠᱚ
ᱦᱮᱸ ᱟᱞᱮ ᱥᱮᱫ ᱫᱚ ᱢᱮᱱᱟᱜᱼᱟ ᱵᱩᱨᱩ ᱵᱩᱨᱩ ᱯᱟᱛᱟ ᱦᱩᱭᱩᱜ ᱠᱟᱱ ᱫᱚ ᱟᱞᱮ ᱥᱮᱫ
ᱦᱚᱸ ᱵᱩᱨᱩ ᱯᱟᱛᱟ ᱠᱚᱢᱟ ᱦᱮᱸ
ᱵᱩᱨᱩ ᱯᱟᱛᱟ ᱛᱟᱵ ᱮᱱᱟ ᱵᱩᱨᱩ ᱯᱟᱛᱟ